ᱦᱮᱞᱳ ᱨᱚᱲ ᱵᱤᱱ ᱟᱸᱡᱚᱢ ᱮᱜᱼᱟ?
ᱦᱮᱞᱳ ᱡᱚᱦᱟᱨ ᱜᱮ ᱯᱷᱟᱠᱟ ᱡᱟᱭᱜᱟ ᱨᱮ ᱢᱮᱱᱟᱜ ᱵᱤᱱᱟ ᱛᱚ ᱴᱟᱣᱟᱨ ᱵᱟᱭ ᱰᱤᱥᱴᱟᱯᱟ᱾ ᱟᱨ ᱯᱷᱟᱸᱠᱟ ᱡᱟᱭᱜᱟ ᱨᱮ ᱢᱮᱱᱟᱜ ᱵᱤᱱᱟ ᱛᱚ᱾
ᱯᱷᱟᱸᱠᱟ ᱡᱟᱭᱜᱟ ᱨᱮᱜᱮ ᱢᱮᱱᱟᱜ ᱞᱤᱧᱟ ᱟᱫᱚ᱾ ᱱᱚᱣᱟ ᱨᱮᱫᱚ ᱨᱤᱪᱟᱨᱡ ᱵᱟᱹᱱᱩᱜᱼᱟ ᱦᱚᱭᱛᱚ ᱚᱱᱟ ᱠᱷᱟᱹᱛᱤᱨ ᱛᱮ ᱟᱞᱤᱧ ᱞᱤᱧ ᱠᱚᱞ ᱞᱮᱫ ᱛᱮ ᱚᱱᱟ ᱨᱚᱲ ᱫᱚ ᱵᱟᱝ ᱟᱸᱡᱚᱢ ᱞᱮᱱᱟ᱾
ᱢᱟ ᱞᱟᱹᱭ ᱵᱤᱱ ᱟᱹᱵᱤᱱ ᱪᱮᱫ ᱠᱚᱵᱤᱱ ᱪᱤᱠᱟᱹᱭᱮᱫᱼᱟ, ᱡᱚᱢ ᱵᱟᱲᱟ ᱠᱚᱫᱚ ᱦᱩᱭᱮᱱ ᱛᱟᱵᱤᱱᱟ ᱥᱮ ᱵᱟᱝ?
ᱦᱮᱸ ᱡᱚᱢ ᱵᱟ ᱚ ᱦᱳᱭ ᱥᱮᱨᱮᱧ
ᱟᱵᱤᱱᱟᱜ ᱨᱚᱲ ᱠᱟᱹᱴᱤᱡ ᱵᱟᱝ ᱟᱸᱡᱚᱢᱚᱜ ᱠᱟᱱᱟ᱾ ᱪᱮᱫ ᱵᱟᱠᱷᱨᱟ ᱛᱮ ᱟᱫᱚ ᱟᱫᱚ ᱱᱮᱛᱟᱨ ᱥᱟᱶᱛᱟ ᱠᱚᱨᱮ ᱡᱟᱦᱟᱸ ᱞᱮᱠᱟ ᱧᱮᱞᱚᱜ ᱠᱟᱱᱟ᱾ ᱱᱚᱣᱟ ᱚᱞᱚᱜ ᱯᱟᱲᱦᱟᱣ ᱟᱛᱮᱫ ᱜᱮᱞᱟᱝ ᱨᱚᱲ ᱞᱮᱜᱮ᱾ ᱟᱫᱚ ᱟᱯᱮ ᱥᱮᱫ ᱪᱮᱫ ᱞᱮᱠᱟ ᱠᱚ ᱚᱞᱚᱜ ᱯᱟᱲᱦᱟᱜ ᱠᱟᱱᱟ ᱦᱚᱯᱚᱱ ᱦᱚᱯᱚᱱ ᱢᱟᱹᱭ ᱵᱟᱹᱵᱩ ᱛᱟᱠᱚ᱾ ᱢᱟᱱᱮ ᱱᱚᱣᱟ ᱟᱵᱚ ᱡᱮ ᱥᱟᱶᱛᱟᱞ ᱠᱚᱣᱟᱜ ᱡᱟᱸᱦᱟᱸ ᱵᱷᱟᱥᱟ ᱢᱮᱱᱟᱜᱼᱟ ᱥᱟᱱᱛᱟᱞᱤ᱾ ᱚᱱᱟ ᱵᱷᱟᱥᱟᱛᱮ ᱛᱤᱱᱟᱹᱜ ᱥᱟᱺᱜᱤᱧ ᱟᱯᱮᱨᱮᱱ ᱢᱟᱱᱮ ᱟᱯᱮ ᱚᱱᱛᱮ ᱟᱨᱠᱤ ᱛᱤᱱᱟᱹᱜ ᱢᱟᱹᱭ ᱠᱚ ᱵᱟᱹᱵᱩ ᱠᱚᱠᱚ ᱚᱞᱚᱠᱚᱜ ᱠᱟᱱᱟ ᱱᱚᱣᱟ ᱪᱤᱠᱤ ᱛᱮ᱾ ᱡᱩᱫᱤ ᱠᱟᱹᱴᱤᱡ ᱵᱤᱱ ᱞᱟᱹᱭ ᱠᱮᱭᱟ᱾
ᱟᱞᱮ ᱥᱮᱫ ᱦᱚᱸ ᱱᱟᱛᱮ ᱱᱟᱛᱮ ᱫᱚᱠᱚ ᱪᱤᱠᱤ ᱫᱚᱠᱚ ᱯᱟᱲᱦᱟᱜ ᱠᱟᱱᱟ ᱾ᱢᱟᱱᱮ ᱮᱴᱟᱜ ᱯᱟᱲᱦᱟᱣ ᱥᱟᱶ ᱛᱮᱦᱚᱸ ᱱᱚᱣᱟ ᱪᱤᱠᱤ ᱦᱚᱠᱚ ᱫᱚᱦᱚ ᱟᱠᱟᱫᱟ ᱠᱤᱪᱷᱩ ᱜᱤᱫᱽᱨᱟᱹ ᱵᱟᱪᱪᱟ ᱜᱤᱫᱽᱨᱟᱹ ᱟᱨᱠᱤ᱾ ᱟᱫᱚ ᱢᱟᱨᱟᱝ ᱜᱤᱫᱽᱨᱟᱹ ᱠᱚᱫᱚ ᱩᱱᱟᱹᱜ ᱫᱚ ᱵᱟᱠᱚ ᱤᱭᱟᱹᱭᱮᱫᱟ ᱵᱟᱠᱚ ᱯᱟᱲᱦᱟᱜ ᱠᱟᱱᱟ ᱟᱨᱠᱤ᱾ ᱞᱟᱹᱭ ᱫᱚ ᱦᱩᱭᱩᱜ ᱠᱟᱱᱟ ᱟᱫᱚ ᱪᱤᱠᱤ ᱫᱚ ᱟᱵᱚᱱᱟᱜ ᱡᱩᱫᱤ ᱵᱚᱱ ᱫᱚᱦᱚᱭ ᱜᱮᱭᱟ ᱯᱟᱲᱦᱟᱣ, ᱮᱴᱟᱜ ᱯᱟᱲᱦᱟᱣ ᱥᱟᱝ ᱡᱩᱫᱤ ᱫᱚᱦᱚ ᱦᱩᱭᱩᱜᱼᱟ᱾ ᱛᱟᱦᱚᱞᱮ ᱛᱚ ᱵᱷᱟᱜᱤ ᱜᱮᱭᱟ, ᱠᱟᱨᱚᱱ ᱫᱚ ᱚᱱᱟ ᱫᱚ ᱟᱵᱚᱱᱟᱜ ᱪᱤᱠᱤ ᱠᱟᱱᱟ ᱛᱚ᱾
ᱦᱳᱭ᱾ ᱟᱵᱚᱣᱟᱜ ᱪᱤᱠᱤ ᱫᱚ ᱟᱵᱚ ᱵᱟᱲᱟᱭ ᱞᱟᱹᱠᱛᱤ ᱠᱟᱱ ᱛᱟᱵᱚᱱᱟ ᱠᱟᱨᱚᱱ ᱟᱵᱚ ᱫᱚ ᱥᱟᱱᱛᱟᱲ ᱠᱟᱱᱟᱵᱚᱱ ᱥᱟᱱᱛᱟᱲᱟᱜ ᱡᱟᱦᱟᱸᱼᱼ ᱟᱵᱚᱣᱟᱜ ᱟᱭᱳ ᱟᱲᱟᱝ ᱚᱱᱟ ᱟᱭᱳ ᱟᱲᱟᱝ ᱫᱚ ᱟᱵᱚ ᱵᱟᱲᱟᱭ ᱞᱟᱹᱠᱛᱤ ᱠᱟᱱᱟ᱾ ᱡᱮᱡᱟᱨ ᱡᱟᱦᱟᱸ ᱟᱨᱠᱤ ᱡᱟᱹᱛ ᱨᱮᱱ ᱦᱚᱲ ᱢᱮᱱᱟᱜ ᱠᱚ ᱩᱱᱠᱩ ᱫᱚ ᱡᱷᱚᱛᱚ ᱦᱚᱲᱼᱼ ᱟᱠᱚᱶᱟᱜ ᱟᱭᱳ ᱟᱲᱟᱝ ᱠᱚ ᱵᱟᱲᱟᱭᱟ, ᱟᱵᱚ ᱦᱚᱸ ᱟᱵᱚᱣᱟᱜ ᱟᱭᱳ ᱟᱲᱟᱝ ᱵᱟᱲᱟᱭ ᱞᱟᱹᱠᱛᱤ ᱠᱟᱱᱟ ᱚᱱᱟᱛᱮᱼᱼ ᱚᱱᱛᱚᱛᱚ ᱧᱩᱛᱩᱢ ᱡᱮᱱᱚ ᱚᱞ ᱵᱚᱱ ᱫᱟᱲᱮᱭᱟᱜ ᱢᱟ ᱚᱱᱟ ᱞᱮᱠᱟ ᱥᱮᱪᱮᱫᱚᱜ ᱫᱚ ᱞᱟᱹᱠᱛᱤ ᱠᱟᱱᱟ᱾ ᱟᱞᱮ ᱱᱚᱱᱛᱮ ᱦᱚᱸ ᱱᱚᱰᱮ ᱡᱟᱦᱟᱸ ᱟᱞᱮᱭᱟᱜ ᱢᱟᱱᱮ ᱢᱤᱫᱴᱮᱱ ᱢᱤᱴᱤᱝ ᱦᱚᱞᱼᱼ ᱨᱮ ᱟᱨᱠᱤ ᱚᱸᱰᱮ ᱟᱥᱮᱠᱟ ᱞᱮᱠᱟ ᱚᱸᱰᱮ ᱠᱚ ᱠᱷᱩᱞᱟᱹᱣ ᱞᱮᱫᱼᱟ ᱚᱸᱰᱮ ᱦᱩᱰᱤᱧ ᱠᱷᱚᱱ, ᱢᱟᱱᱮ ᱦᱩᱰᱤᱧ ᱠᱷᱚᱱ ᱢᱟᱨᱟᱝ ᱫᱷᱟᱹᱵᱤᱡ ᱦᱟᱲᱟᱢᱼᱼ ᱦᱟᱲᱟᱢ ᱫᱷᱟᱹᱵᱤᱡ ᱡᱷᱚᱛᱚ ᱦᱚᱲᱜᱮ ᱚᱸᱰᱮ ᱫᱚ ᱢᱟᱱᱮ ᱪᱤᱠᱤᱛᱮ ᱚᱞᱚᱜ ᱯᱟᱲᱦᱟᱣ ᱠᱚ ᱥᱮᱬᱟ ᱟᱠᱚᱣᱟ ᱟᱫᱚ ᱚᱸᱰᱮᱜᱮ ᱟᱞᱮᱨᱮᱱᱼᱼ ᱢᱟᱱᱮ ᱦᱚᱯᱚᱱ ᱠᱷᱚᱯᱚᱱ ᱢᱟᱹᱭ ᱛᱟᱠᱚ ᱱᱟᱭᱤᱱ ᱴᱮᱱ ᱨᱮᱱ ᱢᱟᱹᱭ ᱛᱟᱠᱚ ᱯᱷᱟᱭᱤᱵᱷ ᱨᱮᱱ ᱢᱟᱹᱭ ᱛᱟᱠᱚ ᱚᱱᱠᱟ ᱡᱷᱚᱛᱚ ᱦᱚᱲᱜᱮ ᱚᱞᱚᱜ ᱠᱚ ᱥᱮᱪᱮᱫᱚᱜ ᱠᱚ ᱪᱟᱞᱟᱣ ᱠᱚᱜ ᱛᱟᱦᱮᱸᱫ ᱟᱫᱚ ᱚᱱᱟ ᱫᱚ ᱱᱤᱛᱳᱜ ᱫᱚ ᱵᱚᱱᱫᱚ ᱟᱠᱟᱱᱟ᱾ ᱟᱨ ᱡᱟᱦᱟᱸᱭ ᱠᱚ ᱥᱮᱪᱮᱫᱚᱜ ᱠᱚ ᱪᱟᱞᱟᱣ ᱞᱮᱱᱟ ᱩᱱᱠᱩ ᱫᱚᱠᱚ ᱥᱮᱪᱮᱫᱟᱼᱼ ᱢᱟᱱᱟ ᱢᱟᱱᱮ ᱩᱱᱠᱩ ᱡᱷᱚᱛᱚ ᱦᱚᱲᱜᱮ ᱱᱤᱛᱚᱜ ᱫᱚ ᱪᱤᱠᱤᱛᱮ ᱧᱩᱛᱩᱢ ᱠᱚᱼᱼ ᱠᱚ ᱚᱞ ᱫᱟᱲᱮᱭᱟᱜᱼᱟ ᱠᱷᱚᱵᱚᱨ ᱠᱟᱜᱚᱡᱽ ᱠᱚᱠᱚ ᱯᱟᱲᱦᱟᱣ ᱫᱟᱲᱮᱭᱟᱜᱼᱟ ᱯᱚᱛᱚᱵ ᱠᱚᱠᱚ ᱯᱟᱲᱦᱟᱣ ᱫᱟᱲᱮᱭᱟᱜᱼᱟ᱾
ᱚᱱᱟ ᱞᱮᱠᱟ ᱟᱨᱠᱤ ᱟᱫᱚ ᱟᱹᱵᱤᱱ ᱞᱟᱹᱭ ᱵᱤᱱ ᱟᱯᱮᱥᱮᱫ ᱢᱟᱱᱮ ᱱᱚᱣᱟ ᱟᱵᱚᱣᱟᱜ ᱥᱟᱱᱼᱼ ᱛᱟᱲ ᱨᱮᱱᱟᱜ ᱡᱟᱦᱟᱸ ᱪᱤᱠᱤ ᱚᱱᱟ ᱫᱚ ᱛᱤᱱᱟᱹᱜ ᱪᱮᱫᱠᱟ ᱠᱚ ᱚᱞᱚᱜᱚᱜ ᱠᱟᱱᱟ? ᱟᱨ ᱢᱟᱱᱮ ᱱᱚᱣᱟ ᱠᱚᱠᱚ ᱨᱚᱲᱮᱫᱼᱟ ᱥᱮ ᱵᱟᱝ ᱟᱵᱚᱣᱟᱜ ᱪᱤᱠᱤᱛᱮ?
ᱦᱮᱸ ᱨᱚᱲ ᱫᱚᱠᱚ ᱨᱚᱲᱮᱫ ᱜᱮᱭᱟ᱾ ᱟᱫᱚ ᱮᱴᱟᱜ ᱯᱟᱲᱦᱟᱣ ᱥᱟᱶ ᱦᱚᱸ ᱱᱚᱣᱟ ᱫᱚ ᱠᱟᱨᱚᱱ ᱫᱚ ᱞᱟᱹᱠᱛᱤ ᱠᱟᱱᱟ ᱠᱟᱨᱚᱱ ᱫᱚ ᱦᱩᱭᱩᱜ ᱠᱟᱱᱟ᱾ ᱠᱟᱱᱟ ᱟᱵᱚᱱᱟᱜ ᱱᱚᱣᱟ ᱫᱚ ᱪᱤᱠᱤ ᱠᱟᱱᱟ ᱥᱮ ᱟᱨᱼᱼ ᱟᱨ ᱠᱤᱪᱷᱩ ᱦᱚᱲ ᱫᱚ ᱚᱱᱮ ᱡᱮᱢᱚᱱ ᱵᱤᱥᱤ ᱫᱚ ᱟᱵᱚ ᱟᱵᱼᱼ ᱵᱚᱣᱟᱜ ᱦᱚᱲᱛᱮ ᱨᱚᱲ ᱛᱮᱠᱚ ᱞᱟᱡᱟᱜ ᱠᱟᱱᱟ ᱡᱮᱢᱚᱱᱼᱼ ᱵᱟᱡᱟᱨ ᱠᱚᱨᱮ ᱫᱚ ᱚᱠᱚᱭ ᱠᱚ ᱢᱮᱱᱟᱜ ᱠᱚᱣᱟ ᱩᱱᱠᱩ ᱫᱚ, ᱦᱚᱲᱛᱮ ᱨᱚᱲ ᱫᱚᱠᱚ ᱞᱟᱡᱟᱜᱼᱟ ᱤᱝᱨᱮᱡᱤ ᱛᱮᱜᱮ ᱵᱤᱥᱤ ᱠᱚ ᱨᱚᱲᱟ᱾ ᱤᱝᱞᱤᱥ ᱛᱮ
ᱦᱳᱭ
ᱛᱟᱦᱞᱮ ᱪᱮᱫᱼᱼ ᱤᱝᱞᱤᱥ ᱛᱮ ᱟᱵᱚ ᱦᱚᱲ ᱫᱚ ᱠᱟᱨᱚᱱ ᱫᱚ ᱨᱚᱲ ᱫᱚ ᱩᱪᱤᱛ ᱛᱚ ᱵᱟᱠᱷᱟᱱ ᱫᱚ ᱪᱮᱼᱼ ᱪᱤᱠᱟᱹ ᱛᱮᱠᱚ ᱵᱩᱡᱟ ᱡᱮ ᱱᱩᱝᱠᱩ ᱫᱚ ᱱᱩᱭ ᱠᱟᱱᱟᱭ ᱡᱩᱫᱤ ᱟᱵᱚ ᱛᱮᱜᱮ ᱵᱚᱱ ᱞᱟᱡᱟᱜᱼᱟ᱾ ᱛᱟᱦᱚᱞᱮ ᱩᱱᱠᱩ ᱫᱚ ᱟᱵᱚ ᱟᱨᱦᱚᱸ ᱠᱚ ᱟᱠᱚ ᱟᱨᱦᱚᱸ ᱠᱚ ᱦᱩᱴᱤᱧ ᱵᱚᱱᱟ ᱥᱮᱼᱼ
ᱦᱳᱭ
ᱡᱮ ᱱᱩᱝᱠᱩ ᱟᱠᱚᱣᱟᱜ ᱵᱷᱟᱥᱟᱛᱮ ᱨᱚᱲ ᱠᱚ ᱟᱹᱲᱤᱥᱚᱜ ᱠᱟᱱᱟ᱾ ᱛᱟᱦᱚᱞᱮ ᱪᱤᱠᱤ ᱫᱚ ᱯᱟᱲᱦᱟᱣ ᱛᱚ ᱡᱚᱛᱚᱠᱷᱼᱼ ᱚᱱ ᱞᱟᱹᱠᱛᱤ ᱜᱮ ᱞᱮᱠᱟ ᱯᱟᱲᱦᱟᱜ ᱠᱟᱱᱟ᱾
ᱦᱳᱭ, ᱦᱳᱭ, ᱦᱳᱭ
ᱪᱮᱫ ᱛᱮᱼᱼ
ᱦᱳᱭ ᱟᱞᱤᱧ ᱦᱚᱸ ᱚᱱᱟ ᱜᱮᱞᱤᱧ ᱞᱟᱹᱭ ᱮᱫᱟ ᱡᱮ ᱟᱵᱚᱣᱟᱜ ᱪᱤᱠᱤᱛᱮ ᱱᱚᱝᱠᱟ ᱟᱹᱰᱤ ᱦᱚᱲᱜᱮ ᱢᱮᱱᱟᱜ ᱠᱚᱣᱟ ᱨᱚᱲ ᱠᱚᱠᱚ ᱞᱟᱡᱟᱜᱼᱟ ᱵᱟᱝ, ᱠᱚ ᱨᱚᱲ ᱜᱮᱭᱟ ᱠᱤᱱᱛᱩ ᱟᱵᱚᱣᱟᱜ ᱱᱚᱣᱟ ᱟᱭᱳ ᱟᱲᱟᱝ ᱛᱮ ᱟᱵᱚ ᱵᱚᱱ ᱨᱚᱲ ᱞᱮᱠᱷᱟᱱ ᱟᱵᱚ ᱫᱚ ᱵᱟᱵᱚᱱ ᱦᱩᱰᱤᱝᱚᱜᱼᱟ᱾ ᱟᱵᱚ ᱫᱚ ᱩᱱᱠᱩ ᱠᱚᱴᱷᱮᱱ ᱟᱞᱚ ᱵᱚᱱ ᱢᱟᱨᱟᱝᱚᱜᱼᱟ ᱟᱵᱚ ᱡᱷᱚᱛᱚ ᱵᱚᱱ ᱞᱟᱡᱟᱜᱼᱟ ᱵᱚᱱ ᱤᱭᱟᱹ ᱟᱵᱚᱱ ᱩᱱᱠᱩ ᱩᱱᱟᱹᱜ ᱜᱮ ᱟᱵᱚ ᱠᱚ ᱤᱭᱟᱹ ᱵᱚᱱᱟ ᱠᱚ ᱢᱟᱱᱮᱻ ᱤᱭᱟᱹ ᱟᱹᱰᱤ ᱦᱩᱰᱤᱧ ᱢᱮᱫ ᱛᱮᱠᱚ ᱧᱮᱞ ᱵᱚᱱᱟ ᱩᱱᱟᱹᱜ ᱥᱚᱢᱢᱟᱱ ᱵᱟᱝᱠᱚ ᱮᱢᱟ ᱵᱚᱱᱟ ᱟᱵᱚᱣᱟᱜ ᱪᱤᱠᱤᱛᱮ ᱟᱵᱚ ᱫᱚ ᱚᱞᱚᱜ ᱯᱟᱲᱦᱟᱣ ᱫᱚ ᱟᱹᱰᱤ ᱪᱮᱫ ᱵᱤᱱ ᱞᱟᱹᱭᱟ?
ᱞᱟᱹᱭ ᱫᱟᱞᱤᱧ ᱟᱵᱤᱱ ᱫᱚ ᱪᱮᱫᱠᱟ ᱵᱤᱱ ᱢᱚᱱᱮᱭᱮᱫᱟ ᱡᱮ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱠᱚ ᱞᱟᱹᱭ ᱛᱮᱠᱚ ᱞᱟᱡᱟᱜ ᱠᱟᱱᱟ ᱢᱟᱱᱮ ᱟᱵᱚᱱᱟᱜ ᱥᱟᱱᱛᱟᱲᱤ ᱛᱮ ᱨᱚᱲ ᱛᱮ ᱟᱨᱠᱤ ᱟᱵᱚᱱᱟᱜ ᱟᱭᱳ ᱟᱲᱟᱝ ᱛᱮ ᱚᱞᱛᱮ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱵᱤᱥᱤ ᱠᱚ ᱞᱟᱡᱟᱜ ᱠᱟᱱᱟ ᱟᱵᱤᱱ ᱪᱮᱫᱠᱟ ᱵᱤᱱ ᱢᱚᱱᱮᱭᱮᱫᱟ ᱞᱟᱹᱭ ᱠᱷᱟᱱ ᱵᱤᱱ
ᱟᱫᱚᱻ ᱚᱱᱟ ᱞᱮᱠᱟ ᱛᱚ ᱠᱩᱲᱤ ᱜᱤᱫᱽᱨᱟᱹ ᱜᱮ ᱠᱟᱹᱴᱤᱡ ᱠᱚ ᱞᱟᱡᱟᱣ ᱵᱟᱲᱟᱜ ᱜᱮᱭᱟ ᱩᱱᱠᱩ ᱜᱮ ᱵᱟᱝᱞᱟ ᱛᱮᱠᱚ ᱨᱚᱲ ᱜᱮᱭᱟ ᱠᱚᱲᱟ ᱜᱤᱫᱽᱨᱟᱹ ᱛᱚ ᱢᱟ. ᱞᱤᱧ ᱧᱮᱞ ᱟᱠᱟᱫ ᱠᱚᱣᱟ ᱫᱤᱠᱩ ᱛᱮᱜᱮ ᱢᱟᱱᱮ ᱥᱟᱱᱛᱟᱲ ᱛᱮᱦᱚᱸ ᱠᱚ ᱨᱚᱲ ᱜᱮᱭᱟ ᱢᱟᱱᱮ ᱚᱠᱟᱨᱮ ᱚᱠᱟ ᱞᱮᱠᱟ ᱠᱚᱲᱟ ᱜᱤᱫᱽᱨᱟᱹ ᱫᱚ ᱩᱱᱟᱹᱜ ᱫᱚ ᱵᱟᱹᱞᱤᱧ ᱧᱮᱞ ᱟᱠᱟᱫ ᱠᱚᱣᱟ ᱠᱩᱲᱤ ᱜᱤᱫᱽᱨᱟᱹ ᱜᱮ ᱞᱟᱡᱟᱜ ᱵᱟᱲᱟ ᱞᱤᱧ ᱧᱮᱞ ᱟᱠᱟᱫ ᱠᱚᱣᱟ
ᱟᱫᱚ ᱟᱯᱮ ᱥᱮᱫ ᱡᱟᱦᱟᱱ ᱵᱚᱸᱜᱟ ᱵᱩᱨᱩ ᱠᱚ ᱢᱮᱱᱟᱜᱼᱟ ᱟᱥᱟᱲᱤᱭᱟᱹ ᱚᱱᱟ ᱟᱥᱟᱲᱤᱭᱟᱹ ᱵᱚᱸᱜᱟ ᱵᱩᱨᱩ ᱫᱚ ᱪᱮᱫ ᱞᱮᱠᱟᱯᱮ ᱢᱟᱱᱟᱣ ᱜᱮᱭᱟ ᱡᱩᱫᱤ ᱠᱟᱹᱴᱤᱡ ᱵᱤᱱ ᱞᱟᱹᱭ ᱠᱮᱭᱟ
ᱟᱞᱮ ᱟᱥᱟᱲᱤᱭᱟᱹ ᱫᱚ ᱢᱟᱱᱟᱣ ᱜᱮᱭᱟᱞᱮ ᱵᱮᱥ ᱵᱟᱲᱟ ᱜᱮᱞᱮ ᱢᱟᱱᱟᱣ ᱜᱮᱭᱟ ᱟᱥᱟᱲ ᱪᱟᱞᱟᱣ ᱱᱟᱭᱠᱮ ᱞᱮ ᱤᱫᱤ ᱴᱚᱠᱟᱭᱟ ᱥᱟᱯᱟᱵ ᱠᱚ ᱤᱫᱤ ᱠᱟᱛᱮᱜ ᱟᱨᱠᱤ ᱱᱟᱭᱠᱮ ᱡᱟᱦᱮᱨ ᱫᱷᱟᱹᱵᱤᱡ ᱤᱫᱤ ᱪᱮᱠᱟ ᱦᱩᱭᱩᱜᱼᱟ ᱢᱟᱱᱮ ᱠᱤᱪᱷᱩ ᱩᱱᱠᱩ ᱵᱟᱵᱟ ᱛᱟᱠᱚ ᱚ ᱢᱟᱱᱮ ᱜᱩᱨᱩᱡᱚᱱ ᱟᱨᱠᱤ ᱩᱱᱠᱩ
ᱦᱩᱸ
ᱩᱱᱠᱩ ᱠᱚ ᱪᱟᱞᱟᱜᱼᱟ ᱡᱟᱦᱮᱨ ᱤᱫᱤ ᱴᱚᱠᱚ ᱱᱟᱭᱠᱮ ᱤᱫᱤ ᱵᱟᱲᱟ ᱠᱟᱛᱮᱫ ᱥᱤᱢ ᱠᱚ ᱠᱩᱴᱟᱹᱢ ᱵᱟᱲᱟ ᱯᱩᱡᱟᱹ ᱟᱨᱠᱤ ᱧᱩᱛᱩᱢ ᱛᱮ ᱚᱢ ᱠᱚ ᱮᱢᱚᱜᱼᱟ ᱥᱤᱢ ᱩᱱᱠᱩ ᱯᱩᱡᱟᱹ ᱯᱩᱡᱟᱹ ᱵᱟᱲᱟ ᱠᱟᱛᱮ ᱟᱫᱚ ᱛᱟᱨᱟᱥᱤᱧ ᱵᱮᱲᱟ ᱟᱨᱠᱤ ᱯᱩᱡᱟᱹ ᱠᱚ ᱥᱟᱢᱴᱟᱣ ᱠᱟᱛᱮᱫ ᱥᱳᱲᱮ ᱡᱟᱦᱮᱨ ᱨᱮᱠᱚ ᱤᱥᱤᱱᱟ ᱛᱟᱯᱚᱨᱮ ᱚᱱᱟ ᱡᱟᱦᱮᱨ ᱨᱮ ᱥᱳᱲᱮ ᱡᱚᱢ ᱪᱟᱞᱟᱣ ᱦᱩᱭᱩᱜᱼᱟ ᱛᱟᱨᱯᱚᱨᱮ ᱚᱱᱛᱮ ᱠᱷᱚᱱ ᱱᱟᱭᱠᱮ ᱠᱚ ᱟᱹᱜᱩᱭᱮᱛᱮ ᱟᱹᱜᱩ ᱵᱟᱲᱟ ᱠᱟᱛᱮᱫ ᱠᱟᱹᱭ ᱢᱮ ᱢᱤᱫ ᱟᱠᱷᱟᱲᱟ ᱵᱟᱲᱟ ᱟᱠᱷᱲᱟ ᱠᱚ ᱢᱮ ᱢᱚᱬᱮ ᱟᱠᱷᱲᱟ ᱠᱚ ᱮᱱᱮᱡ ᱢᱩᱪᱟᱹᱫᱟ ᱟᱨᱠᱤ ᱚᱱᱠᱟ ᱟᱞᱮ ᱥᱮᱫ ᱫᱚ ᱚᱱᱠᱟ ᱠᱚ ᱢᱟᱱᱟᱣ ᱜᱮᱭᱟ
ᱦᱳᱭ ᱟᱞᱮ ᱥᱮᱫ ᱦᱚᱸ ᱚᱱᱠᱟ ᱜᱮ ᱱᱟᱭᱠᱮ ᱠᱚ ᱡᱟᱦᱮᱨ ᱠᱷᱚᱱ ᱟᱹᱜᱩ ᱯᱚᱨᱮ ᱢᱚᱬᱮ ᱟᱠᱷᱲᱟ ᱜᱟᱱ ᱞᱟᱜᱽᱲᱮ ᱠᱚ ᱮᱱᱮᱡᱼᱟ ᱱᱟᱭᱠᱮᱭᱟᱜ ᱨᱟᱪᱟᱨᱮ ᱤᱱᱟᱹ ᱯᱚᱨ ᱢᱩᱪᱟᱹᱫᱮᱱᱟ ᱱᱚᱣᱟ ᱨᱮᱫᱚ ᱡᱮᱞᱮᱠᱟ ᱵᱟᱥᱠᱮ ᱫᱚ ᱵᱟᱝᱠᱚ ᱢᱟᱱᱟᱣ ᱜᱮᱭᱟ ᱩᱢ ᱟᱨ ᱥᱟᱹᱨᱫᱤ ᱚᱱᱟ ᱠᱚᱜᱮ ᱠᱚ ᱢᱟᱱᱟᱣ ᱜᱮᱭᱟ ᱤᱱᱟᱹᱯᱚᱨ ᱡᱟᱦᱟᱸ ᱪᱟᱥ ᱠᱟᱹᱢᱤ ᱢᱮᱱᱟᱜᱼᱟ ᱚᱱᱟ ᱪᱟᱥ ᱠᱟᱹᱢᱤᱨᱮ ᱟᱛᱳ ᱦᱚᱲ ᱠᱚᱠᱚ ᱟᱲᱜᱚᱱᱟ ᱛᱚᱞᱟ ᱠᱚᱠᱚ ᱜᱤᱰᱤᱭᱟ ᱡᱩᱫᱤ ᱫᱟᱜ ᱠᱚ ᱦᱩᱭ ᱞᱟᱜᱟᱣ ᱟᱠᱟᱱ ᱠᱷᱟᱱ ᱚᱱᱟ ᱞᱮᱠᱟ ᱛᱚᱞᱟ ᱜᱤᱲᱤ ᱯᱚᱨ ᱛᱚᱞᱟ ᱦᱩᱭ ᱥᱟᱹᱛ ᱞᱮᱱᱠᱷᱟᱱ ᱟᱫᱚ ᱠᱚ ᱨᱚᱦᱚᱭᱟ ᱟᱫᱚ ᱪᱟᱥ ᱫᱚ ᱢᱤᱫ ᱥᱟᱶ ᱛᱮᱫᱚ ᱚᱠᱚᱭ ᱦᱚᱸ ᱚᱸᱦᱚ ᱵᱚ ᱨᱟᱠᱟᱵ ᱜᱮᱭᱟ ᱞᱟᱦᱟ ᱛᱟᱭᱱᱚᱢ ᱫᱚ ᱢᱮᱱᱟᱜ ᱜᱮᱭᱟ ᱟᱫᱚ ᱚᱠᱚᱭ ᱞᱟᱦᱟᱭ ᱜᱤᱰᱤᱭᱟ ᱩᱱᱤ ᱫᱚ ᱞᱟᱦᱟᱛᱮ ᱪᱟᱥ ᱮ ᱨᱟᱠᱟᱵᱟ ᱚᱠᱚᱭ ᱛᱟᱭᱱᱚᱢ ᱜᱮᱭᱟ ᱩᱱᱤ ᱫᱚ ᱛᱟᱭᱱᱚᱢ ᱛᱮᱜᱮ ᱪᱟᱥ ᱮ ᱨᱟᱠᱟᱵᱟ ᱟᱫᱚ ᱟᱯᱮ ᱥᱮᱫ ᱫᱚ ᱵᱚᱸᱜᱟ ᱵᱩᱨᱩ ᱠᱚᱫᱚ ᱛᱚ ᱱᱚᱝᱠᱟ ᱟᱫᱚ ᱯᱚᱨᱚᱵᱽ ᱠᱚᱵᱚᱱ ᱦᱮᱡ ᱞᱮᱱ ᱜᱮ ᱟᱫᱚ ᱪᱮᱫ ᱯᱚᱨᱚᱵᱽ ᱦᱩᱭᱩᱜᱼᱟ ᱟᱯᱮᱥᱮᱫ?
ᱟᱞᱮᱥᱮᱫ ᱯᱚᱨᱚᱵᱽ ᱠᱚ ᱦᱩᱭᱩᱜ ᱜᱮᱭᱟ ᱥᱤᱨᱤᱜᱷᱩᱴᱩ ᱯᱚᱨᱚᱵᱽ ᱠᱚ᱾
ᱦᱳᱭ ᱟᱫᱚ ᱚᱱᱟ ᱫᱚ ᱪᱮᱫ ᱞᱮᱠᱟ ᱠᱚ ᱦᱚᱲᱚᱜᱼᱟ ᱟᱨ ᱪᱮᱫ ᱞᱮᱠᱟ ᱛᱤᱱ ᱫᱤᱱ ᱫᱷᱚᱨᱮ ᱦᱩᱭᱩᱜᱼᱟ ᱢᱮᱞᱟ?
ᱚᱱᱟ ᱦᱳᱭᱩᱜ ᱜᱮᱭᱟ᱾ ᱯᱮ ᱫᱤᱱ ᱟᱛᱮᱜ ᱢᱤᱫ ᱫᱤᱱ ᱫᱚ ᱥᱤᱢ ᱠᱚ ᱛᱩᱯᱩᱜᱼᱟ ᱯᱩᱭᱞᱟᱹ ᱦᱤᱞᱳᱜ ᱫᱚ ᱛᱟᱨᱯᱚᱨᱮ ᱢᱟᱱᱮ ᱢᱮᱱ ᱛᱟᱨᱯᱚᱨᱮᱨ ᱫᱤᱱ ᱫᱚ ᱩᱱᱦᱤᱞᱚᱜ ᱫᱚ᱾ ᱜᱚᱴᱟ ᱥᱮᱫ ᱠᱷᱚᱱ ᱦᱚᱲᱠᱚ ᱦᱤᱡᱩᱜᱼᱟ ᱚᱸᱰᱮ ᱟᱠᱷᱲᱟ ᱢᱮᱱᱟᱜᱼᱟ ᱟᱠᱷᱲᱟ ᱨᱮᱼᱼ ᱢᱟᱱᱮ ᱜᱚᱴᱟ ᱢᱟᱱᱮ ᱟᱠᱷᱲᱟ ᱠᱚ ᱚᱸᱰᱮ ᱠᱚ ᱮᱱᱮᱡ ᱟᱠᱚ ᱮᱴᱟᱜ ᱡᱟᱭᱜᱟ ᱠᱷᱚᱱ ᱴᱤᱢ ᱠᱚᱠᱚ ᱦᱤᱡᱩᱜᱼᱟ᱾ ᱮᱱᱮᱡ ᱞᱟᱜᱟᱫ ᱛᱮ, ᱚᱸᱰᱮ ᱠᱚ ᱮᱱᱮᱡᱟ ᱮᱱᱮᱡ ᱥᱮᱛᱟᱜ ᱠᱷᱚᱱ ᱠᱚ ᱮᱱᱮᱡᱟ ᱟᱹᱭᱩᱵ ᱫᱷᱟᱹᱵᱤᱡ ᱡᱚᱛ ᱠᱷᱚᱱ ᱦᱚᱲ ᱵᱟᱠᱚ ᱪᱟᱵᱟᱜ ᱞᱮᱠᱟ᱾ ᱮᱱᱮᱡ ᱟᱠᱠᱚ ᱨᱟᱹᱥᱠᱟᱹᱭᱟᱠᱚ ᱦᱚᱲ ᱠᱚᱦᱚᱸ ᱵᱷᱟᱜᱤ ᱜᱮᱠᱚ ᱦᱚᱨᱚᱜ ᱜᱮᱭᱟ᱾ ᱛᱟᱨᱯᱚᱨᱮᱨ ᱫᱤᱱ ᱫᱚ ᱟᱫᱚ, ᱵᱟᱥᱠᱮ ᱟᱨᱠᱤ ᱵᱟᱥᱠᱮ ᱢᱮᱞᱟ ᱵᱟᱥᱠᱮᱼᱼ ᱯᱮᱲᱟ ᱠᱚᱠᱚ ᱛᱟᱦᱮᱱ ᱜᱮᱭᱟ ᱛᱚ᱾
ᱟᱨ ᱡᱟᱛᱨᱟ ᱠᱚ ᱡᱟᱛᱨᱟ ᱠᱚ ᱦᱩᱭᱩᱜ ᱜᱮᱭᱟ ᱯᱨᱳᱜᱜᱨᱟᱢ ᱠᱚ?
ᱦᱮᱸ ᱡᱟᱛᱨᱟ ᱠᱚᱦᱚᱸ ᱦᱩᱭᱩᱜ ᱜᱮᱭᱟ᱾
ᱟᱫᱚ ᱡᱟᱛᱨᱟ ᱨᱮ ᱪᱮᱫ ᱞᱮᱠᱟ ᱡᱟᱛᱨᱟ ᱠᱚ ᱦᱩᱭᱩᱜ ᱜᱮᱭᱟ ᱦᱚᱨᱚᱜ ᱜᱮᱭᱟ ᱠᱚ ᱪᱮᱫ ᱞᱮᱠᱟ?
ᱵᱷᱟᱜᱤ ᱜᱮ ᱦᱚᱲᱚᱜ ᱜᱮᱭᱟ ᱠᱚ ᱟᱹᱛᱩ ᱯᱩᱲᱥᱤ ᱯᱟᱲᱟ ᱠᱷᱚᱱ ᱦᱟᱱᱼᱼ ᱛᱮ ᱱᱟᱛᱮ ᱠᱷᱚᱱ ᱠᱚ ᱦᱚᱲ ᱠᱚ ᱦᱤᱡᱩᱜ ᱜᱮᱭᱟ ᱛᱚ ᱯᱮᱲᱟ ᱯᱟᱹᱲᱦᱟᱹ ᱛᱚ ᱢᱮᱱᱟᱜ ᱠᱚᱜᱮᱭᱟ᱾ ᱟᱫᱚ ᱡᱟᱹᱥᱛᱤ ᱜᱮᱠᱚ ᱦᱚᱜ ᱜᱮᱭᱟ᱾
ᱟᱫᱚ ᱟᱢᱵᱟᱵᱟᱹᱛᱭᱟᱹ ᱠᱚ ᱪᱮᱫ ᱞᱮᱠᱟ ᱯᱮ ᱢᱟᱱᱟᱣ ᱠᱮᱜᱼᱟ?
ᱟᱢᱵᱟᱵᱚᱛᱤ ᱦᱚᱸ ᱵᱮᱥ ᱵᱟᱲᱟ ᱜᱮᱞᱮ ᱢᱟᱱᱟᱣ ᱠᱮᱫᱟ᱾ ᱠᱟᱱᱴᱷᱟᱲ ᱠᱚ ᱫᱟᱨᱮ ᱠᱚᱨᱮ ᱵᱮᱞᱮ ᱟᱫ ᱞᱮᱭᱟ᱾ ᱚᱲᱟᱜ ᱨᱮᱱᱟᱜ ᱜᱮ ᱫᱟᱨᱮ ᱢᱮᱱᱟᱜᱼᱟ᱾ ᱚᱱᱟᱜᱮ ᱩᱞ ᱠᱟᱱᱴᱷᱟᱲ ᱫᱚ ᱩᱞ ᱫᱟᱨᱮ ᱦᱚᱸ ᱢᱮᱱᱟᱜ ᱛᱟᱞᱮᱭᱟ ᱟᱫᱚ ᱩᱞ ᱠᱚᱼᱼ ᱠᱟᱱᱴᱷᱟᱲ ᱠᱚᱣᱟᱼᱼ ᱟᱢᱢᱵᱚᱛᱤ ᱞᱮ ᱯᱟᱞᱚᱱ ᱠᱮᱫᱟ ᱵᱮᱥ ᱵᱮᱲᱟ ᱜᱮ᱾
ᱦᱳᱭ ᱟᱞᱮ ᱦᱚᱸ ᱚᱱᱠᱟᱜ ᱜᱮᱼᱼ ᱟᱞᱮ ᱫᱚ ᱟᱢᱵᱟ ᱵᱚᱛᱤ ᱨᱮ ᱡᱤᱞ ᱞᱮ ᱯᱤᱴᱷᱟᱹ ᱞᱮᱫᱼᱟ ᱥᱤᱢ ᱡᱤᱞ᱾ ᱟᱢᱵᱟᱵᱩᱛᱤ ᱨᱮᱼᱼ ᱚᱱᱟ ᱨᱮᱫᱚ ᱟᱞᱮᱨᱮᱱ ᱢᱟᱹᱭ ᱛᱟᱠᱚ ᱠᱚ ᱦᱤᱡᱩᱜ ᱜᱮᱭᱟ ᱠᱚ᱾ ᱩᱱ ᱡᱚᱦᱚᱜ ᱟᱫᱚ ᱤᱧᱤᱧ ᱯᱤᱴᱷᱟᱹ ᱟᱠᱚ ᱜᱮᱭᱟ᱾ ᱥᱟᱨᱡᱚᱢ ᱥᱟᱠᱟᱢ ᱢᱟᱱᱮ ᱵᱤᱨ ᱫᱚ ᱥᱩᱨ ᱨᱮᱜᱮ ᱢᱮᱱᱟᱜ ᱠᱚ ᱛᱟᱞᱮᱭᱟ ᱛᱚ᱾ ᱟᱫᱚ ᱥᱟᱠᱟᱢ ᱠᱚ ᱦᱮᱡ ᱵᱟᱲᱟ ᱟᱹᱜᱩ ᱠᱟᱛᱮᱜ ᱦᱚᱞᱚᱝ ᱪᱟᱣᱞᱮ ᱟᱫᱟ ᱨᱚᱥᱩᱱ ᱠᱚᱼᱼ ᱚᱱᱟ ᱠᱚ ᱥᱤᱯᱤ ᱵᱟᱲᱟ ᱠᱟᱛᱮᱫ ᱥᱟᱠᱟᱢ ᱨᱮ ᱪᱟᱨᱯᱟ ᱡᱟᱦᱟᱸ ᱠᱚ ᱠᱚᱨᱟᱣᱟ᱾ ᱫᱤᱭᱮ ᱡᱤᱞ ᱯᱤᱴᱷᱟᱹ ᱥᱟᱠᱟᱢ ᱯᱤᱴᱷᱟᱹ ᱚᱱᱟᱞᱮ ᱵᱮᱱᱟᱣᱟ ᱟᱨ ᱟᱹᱭᱩᱵ ᱵᱟᱲᱟ ᱠᱟᱛᱮᱫ ᱥᱩᱠᱨᱤ ᱡᱤᱞᱼᱼ ᱟᱛᱮᱜ ᱜᱮᱞᱮ ᱵᱮᱱᱟᱣᱟ ᱟᱹᱭᱩᱵ ᱵᱟᱲᱟ ᱦᱩᱭᱩᱜᱼᱟ, ᱥᱟᱠᱨᱟᱛ ᱨᱮᱦᱚᱸ ᱥᱩᱠᱨᱤ ᱡᱤᱞ ᱟᱛᱮᱜ ᱜᱮᱼᱼ ᱟᱵᱚᱣᱟᱜ ᱫᱚ ᱥᱩᱠᱨᱤ ᱡᱤᱞ ᱜᱮᱛᱚ ᱢᱟᱱᱮᱼᱼ ᱡᱚᱛᱚ ᱠᱷᱚᱱᱚᱱ ᱢᱟᱨᱟᱝ ᱢᱟᱱᱮ ᱥᱩᱠᱨᱤ ᱡᱤᱞ ᱫᱚ ᱵᱚᱸᱜᱟ ᱛᱮᱜᱮ ᱦᱩᱭᱩᱜᱼᱟ᱾ ᱥᱩᱠᱨᱤ ᱡᱤᱞ ᱡᱚᱢ ᱟᱨ ᱵᱟᱢ ᱡᱚᱢ ᱥᱩᱠᱨᱤ ᱡᱤᱞ ᱫᱚ ᱵᱚᱸᱜᱟ ᱦᱩᱭᱩᱜᱼᱟ, ᱟᱹᱰᱤ ᱦᱚᱲ ᱫᱚ ᱢᱟᱱᱮᱼᱼ ᱥᱩᱠᱨᱤ ᱡᱤᱞ ᱫᱚ ᱠᱟᱹᱴᱤᱡ ᱤᱭᱟᱹ ᱧᱚᱜ ᱜᱮᱭᱟ᱾ ᱛᱚ ᱵᱟᱛᱚᱞ ᱜᱮᱭᱟ ᱦᱚᱲᱢᱚ ᱨᱮ ᱵᱟᱝ ᱥᱟᱦᱟᱣ ᱠᱚᱜᱮᱭᱟ᱾ ᱟᱫᱚ ᱡᱚᱢ ᱵᱟᱢ ᱡᱚᱢ ᱥᱩᱠᱨᱤ ᱡᱤᱞ ᱫᱚ ᱵᱚᱸᱜᱟ ᱛᱮᱜᱮ ᱦᱩᱭᱩᱜᱼᱟ ᱟᱨ ᱦᱟᱺᱰᱤ ᱫᱚ ᱪᱚᱰᱚᱨ ᱛᱮᱜᱮ ᱦᱩᱭᱩᱜᱼᱟ᱾
ᱦᱳᱭ ᱟᱵᱚ ᱫᱚ ᱥᱩᱠᱨᱤ ᱡᱤᱞ ᱟᱨ ᱯᱟᱹᱣᱨᱟᱹ ᱫᱚ ᱡᱚᱛᱚ ᱠᱷᱚᱱ ᱵᱚᱱᱟ ᱚᱱᱟ ᱡᱩᱫᱤ ᱵᱟᱵᱚᱱ ᱵᱚᱸᱜᱟᱭᱟ, ᱯᱩᱡᱟᱹ ᱜᱮ ᱵᱟᱝ ᱦᱩᱭᱩᱜ ᱛᱟᱵᱚᱱᱟ ᱚᱱᱟ ᱫᱚ ᱞᱟᱹᱠᱛᱤ ᱠᱟᱱ ᱛᱟᱵᱚᱱᱟ᱾
ᱦᱳᱭ ᱟᱫᱚ ᱯᱩᱴᱠᱟᱹ ᱠᱚ ᱱᱚᱱᱛᱮ ᱟᱞᱮ ᱥᱮᱫ ᱫᱚᱠᱚ ᱚᱢᱚᱱᱚᱜ ᱠᱟᱱᱟ, ᱟᱫᱚ ᱚᱱᱠᱟ ᱫᱚ ᱵᱟᱝ ᱚᱢᱚᱱᱚᱜ ᱠᱟᱱᱟ ᱯᱩᱴᱠᱟᱹ ᱫᱚ ᱡᱩᱫᱤ ᱫᱚᱢᱮ ᱮᱸ ᱢᱟᱱᱮ ᱫᱟᱜ ᱥᱤᱛᱩᱝ ᱵᱟᱨᱭᱟ ᱜᱮ ᱟᱨᱠᱤ ᱵᱟᱨᱟᱵᱟᱨᱤ ᱦᱩᱭ ᱞᱮᱱᱠᱷᱟᱱ ᱫᱚ ᱯᱩᱴᱠᱟᱹ ᱫᱚᱢᱮ ᱠᱚ ᱚᱢᱚᱱᱚᱜᱼᱟ ᱟᱫᱚ ᱱᱤᱭᱟᱹ ᱫᱷᱟᱣ ᱫᱚ ᱥᱤᱛᱩᱝ ᱫᱚ ᱚᱱᱠᱟ ᱫᱚ ᱵᱟᱝ ᱧᱮᱞᱚᱜ ᱠᱟᱱᱟ᱾ ᱢᱟᱱᱮ ᱱᱤᱭᱟᱹ ᱫᱷᱟᱣ ᱫᱚ ᱠᱟᱹᱴᱤᱡ ᱡᱟᱹᱥᱛᱤ ᱜᱮ ᱡᱟᱹᱯᱩᱫ ᱠᱮᱫᱟᱭ ᱛᱳ᱾ ᱟᱫᱚ ᱚᱱᱟ ᱦᱚᱛᱮᱡ ᱛᱮ ᱯᱩᱴᱠᱟᱹ ᱫᱚ ᱚᱱᱠᱟ ᱫᱚ ᱵᱟᱝᱠᱚ ᱚᱢᱚᱱ ᱠᱟᱱᱟ᱾ ᱦᱟᱸᱰᱮ ᱱᱟᱰᱮ ᱢᱤᱫ ᱵᱟᱨ ᱟᱹᱰᱤ ᱯᱟᱸᱡᱟ ᱦᱩᱭᱩᱜᱼᱟ᱾ ᱟᱫᱚ ᱧᱟᱢᱚᱜ ᱠᱟᱱᱟ ᱠᱚ ᱢᱟᱱᱮ ᱡᱚᱢ ᱞᱮᱠᱟ ᱢᱤᱜ ᱡᱩᱫᱤ ᱟᱹᱰᱤ ᱜᱷᱟᱹᱲᱤᱡ ᱥᱟᱨᱟᱫᱤᱱ ᱡᱩᱫᱤᱢ ᱯᱟᱸᱡᱟ ᱠᱚᱣᱟ ᱛᱚᱵᱮ ᱠᱷᱟᱱ ᱦᱚᱭᱛᱳ ᱢᱤᱫ ᱡᱚᱢᱮᱢ ᱧᱟᱢ ᱠᱚᱣᱟ ᱠᱟᱨᱚᱱ ᱡᱟᱦᱟᱸ ᱛᱤᱱᱟᱹᱜ ᱴᱩᱠᱩᱢ ᱧᱟᱢ ᱠᱚᱣᱟ ᱚᱱᱟ ᱢᱚᱫᱽᱫᱷᱮ ᱟᱵᱟᱨ ᱦᱟᱲᱟᱢ ᱯᱷᱩᱴᱠᱟᱹ ᱢᱮᱱᱟᱜ ᱠᱚᱣᱟ᱾ ᱟᱫᱚ ᱵᱷᱟᱹᱜᱤ ᱯᱩᱴᱠᱟᱹ ᱵᱟᱪᱷᱟ ᱠᱳ ᱛᱮᱜᱮᱞᱮ ᱟᱫᱚ ᱟᱫᱚ ᱡᱟᱦᱟᱸ ᱠᱚ ᱥᱟᱨᱮᱡᱚᱜᱼᱟ, ᱚᱱᱟ ᱫᱚ ᱟᱹᱰᱤ ᱠᱚᱢ ᱜᱮ
ᱚᱱᱠᱟ ᱟᱨᱠᱤ ᱟᱫᱳ ᱟᱯᱮ ᱥᱮᱫ ᱯᱩᱴᱠᱟᱹ ᱠᱚ ᱪᱮᱫ ᱞᱮᱠᱟ ᱠᱳ ᱧᱟᱢᱚᱜ ᱠᱟᱱᱟ᱾ ᱪᱮᱫ ᱞᱮᱠᱟᱯᱮ ᱞᱮᱴᱚᱭᱟ ᱠᱟᱹᱴᱤᱡ ᱡᱩᱫᱤᱵᱤᱱ ᱞᱟ. ᱭ ᱠᱮᱭᱟ?
ᱟᱞᱮ ᱫᱚ ᱵᱤᱨ ᱠᱟᱹᱡ ᱥᱟᱹᱜᱤᱧ ᱜᱮ ᱛᱟᱞᱮᱭᱟ ᱪᱟᱞᱟᱣ ᱦᱩᱭᱩᱜᱼᱟ, ᱠᱟᱹᱡ ᱥᱟᱹᱜᱤᱧ ᱜᱮ ᱛᱟᱞᱮᱭᱟ ᱛᱳ᱾ ᱟᱫᱚ ᱧᱟᱢᱚᱜ ᱠᱟᱱ ᱜᱮᱭᱟ ᱠᱚ ᱱᱚᱱᱛᱮ ᱦᱚᱸ ᱚᱱᱠᱟ ᱜᱮ᱾ ᱠᱚᱢ ᱵᱟᱲᱟᱜᱮ ᱱᱤᱭᱟᱹ ᱫᱷᱟᱣ ᱛᱚ ᱚᱱᱠᱟ ᱡᱟᱹᱥᱛᱤ ᱫᱚ ᱯᱩᱴᱠᱟᱹ ᱵᱟᱠᱚ ᱦᱳᱭ ᱟᱠᱟᱱᱟ᱾ ᱦᱟᱸᱰᱮ ᱱᱟᱰᱮ ᱠᱚᱜᱮ ᱞᱮᱴᱚ ᱢᱤᱫ ᱫᱷᱟᱣ ᱟᱫᱚ ᱢᱤᱫ ᱫᱤᱱ ᱫᱚᱞᱮ ᱪᱟᱞᱟᱣ ᱞᱮᱱ ᱜᱮᱭᱟ ᱥᱟᱺᱜᱤᱧ ᱦᱚᱛᱮᱡ ᱛᱮ ᱫᱤᱱ ᱦᱤᱞᱳᱜ ᱫᱚ ᱵᱟᱝ ᱜᱮ ᱪᱟᱞᱟᱣ ᱜᱟᱱᱚᱜ ᱥᱮ ᱟᱫᱚ ᱢᱤᱫ ᱫᱤᱱ ᱫᱚᱞᱮ ᱪᱟᱞᱟᱣ ᱞᱮᱱᱟ ᱟᱹᱜᱩ ᱞᱮᱫ ᱠᱚᱣᱟᱞᱮ ᱯᱩᱴᱠᱟᱹ᱾ ᱢᱟᱱᱮ ᱢᱤᱫ ᱡᱚᱢ ᱜᱟᱱ ᱫᱚ᱾ ᱩᱱᱠᱩ ᱜᱮᱞᱮ ᱞᱮᱴᱚ ᱠᱮᱫ ᱠᱚᱣᱟ ᱥᱮᱵᱮᱞ ᱱᱟᱠᱚ ᱟᱹᱰᱤ ᱡᱟᱹᱥᱛᱤ ᱜᱮ᱾ ᱠᱚᱢ ᱞᱮ ᱠᱚᱢ ᱛᱟᱦᱮᱸ ᱞᱮᱱᱠᱷᱟᱱ ᱛᱚ ᱥᱮᱵᱮᱞ ᱜᱮᱭᱟ ᱥᱮ᱾
ᱦᱳᱭ ᱠᱚᱢ ᱡᱤᱱᱤᱥ ᱫᱚ ᱥᱮᱵᱮᱞ ᱜᱮᱭᱟ᱾
ᱢᱤᱫ ᱫᱤᱱ ᱫᱚᱞᱮ ᱥᱚᱲᱮ ᱠᱮᱫᱟ ᱚᱱᱟᱜᱮ ᱟᱨᱠᱤ ᱠᱟᱹᱡ ᱫᱚᱞᱮ ᱞᱮᱴᱚ ᱠᱮᱫᱟ ᱠᱟ. ᱡ ᱫᱚᱞᱮ ᱥᱚᱲᱮ ᱠᱮᱫ ᱛᱮᱞᱮ ᱡᱚᱢ ᱵᱟᱲᱟ ᱠᱮᱫᱟᱞᱮ᱾
ᱱᱟᱯᱟᱭ ᱠᱟᱛᱷᱟ ᱟᱫᱚ ᱚᱠᱛᱚ ᱢᱟ ᱦᱩᱭ ᱠᱟᱱ ᱛᱟᱞᱟᱝ-ᱟ ᱫᱚᱦᱚᱭ ᱮᱫᱟᱹᱧ?
ᱦᱮᱸ ᱡᱚᱦᱟᱨ ᱜᱮ